ᱦᱮᱞᱳ!
ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ ᱾ ᱦᱮᱸ ᱜᱚᱝᱠᱮ ᱱᱟᱯᱟᱭ ᱵᱟᱲᱟ ᱜᱮᱛᱚ ᱜᱚᱜᱠᱮ? ᱦᱮᱸ ᱟᱹᱞᱤᱧ ᱦᱚᱸ ᱱᱟᱯᱟᱭ ᱜᱮᱞᱤᱧ ᱾ ᱟᱪᱪᱷᱟ ᱟᱪᱪᱷᱟ, ᱚ ᱛᱟᱦᱚᱞᱮ ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ?
ᱟᱸᱜ ᱜᱚᱝᱠᱮ ᱢᱮᱱᱫᱚ ᱦᱟᱸᱜ ᱱᱟᱦᱟᱜ ᱱᱤᱛᱚᱜ ᱫᱚ ᱪᱤᱠᱟᱹ ᱵᱟᱲᱟ ᱫᱚ ᱱᱟᱜ ᱱᱤᱛᱚᱜ ᱫᱚ ᱠᱟᱰᱟ ᱞᱤᱧ ᱜᱩᱯᱤ ᱠᱟᱱᱟ ᱟᱹᱞᱤᱧ ᱫᱚ ᱦᱳᱭ ᱠᱟᱰᱟ ᱢᱮᱨᱚᱢ ᱠᱩᱞᱤᱧ ᱜᱩᱯᱤ ᱠᱟᱱᱟ ᱾ ᱟᱫᱚ ᱜᱚᱝᱠᱮ ᱢᱮᱱ ᱫᱚ ᱱᱟᱜ ᱟᱵᱮᱱ ᱜᱮ ᱪᱮᱫ ᱠᱟᱱᱟᱜ ᱵᱮᱱ ᱪᱤᱠᱟᱹᱭᱮᱫᱟ?
ᱦᱩᱸ ᱟᱹᱞᱤᱧ ᱦᱚᱸ ᱢᱮᱱᱟᱜ ᱞᱤᱧ ᱜᱮᱭᱟ ᱟᱹᱞᱤᱧ ᱛᱚ ᱠᱟᱹᱴᱤᱡ ᱵᱟᱡᱟᱨ ᱫᱤ ᱥᱚᱢ ᱞᱤᱧ ᱛᱟᱦᱮᱱᱟ, ᱛᱟᱦᱚᱞᱮ ᱢᱮᱱᱟᱜ ᱞᱤᱧ ᱜᱮᱭᱟ ᱚᱲᱟᱜ ᱥᱮᱜ ᱨᱮᱜᱮ ᱦᱮᱸ ᱾
ᱟᱪᱪᱷᱟ ᱾
ᱟᱹᱛᱩ ᱫᱤᱥᱚᱢ ᱥᱮᱜ ᱨᱮ ᱪᱮᱜ ᱞᱮᱠᱟ ᱱᱟᱯᱟᱭ ᱵᱟᱲᱟ ᱜᱮ ᱫᱟᱜ ᱡᱟᱹᱲᱤ ᱠᱚ ᱪᱮᱜᱞᱮᱠᱟ?
ᱦᱳᱭ ᱜᱚᱝᱠᱮ ᱱᱟᱯᱟᱭ ᱵᱟᱲᱟ ᱜᱮ ᱟᱫᱚ ᱚᱱᱮ ᱚᱱᱠᱟ ᱮᱸᱫ ᱚᱲᱟᱜ ᱠᱚᱨᱮᱫ ᱢᱟᱱᱮ ᱫᱚᱢᱮ ᱥᱟᱸᱜᱮ ᱦᱚᱲ ᱫᱚ ᱵᱟᱝᱛᱮ ᱱᱚᱜᱼᱚᱭ ᱱᱤᱭᱟᱹ ᱠᱚᱦᱚᱸ ᱠᱟᱹᱢᱤ ᱞᱟᱜᱟᱣᱮᱫ ᱞᱤᱧ ᱜᱮᱭᱟ ᱛᱟ ᱯᱚᱨᱮ ᱱᱤᱭᱟᱹ ᱚᱞ ᱚᱞ ᱯᱟᱲᱟᱣ ᱥᱟᱶ ᱥᱟᱶᱛᱮ ᱱᱤᱭᱟᱹ ᱠᱚᱦᱚ ᱛᱮ ᱱᱤᱦᱟᱹᱛᱤ ᱠᱟᱹᱢᱤ ᱫᱚᱨᱠᱟᱨ ᱛᱟᱵᱚᱱ ᱾
ᱚ ᱦᱮᱸ ᱦᱮᱸ ᱚᱱᱟ ᱛᱚ ᱚᱱᱟ ᱫᱚ ᱫᱚᱨᱠᱟᱨ ᱠᱟᱱ
ᱦᱳᱭ ᱜᱚᱝᱠᱮ ᱱᱤᱛᱚᱜ ᱫᱚ ᱱᱟᱜ ᱱᱚᱜᱼᱚᱭ ᱢᱮᱱᱫᱚ ᱡᱟᱵᱚᱰ ᱵᱟᱲᱟ ᱦᱩᱭᱩᱜ ᱠᱟᱱᱟ ᱱᱟᱦᱟᱜ ᱠᱷᱮᱛ ᱠᱚ ᱵᱟᱹᱫᱽ ᱠᱚᱨᱮᱫ ᱵᱟᱹᱭᱦᱟᱹᱲ ᱠᱚᱨᱮᱫ ᱾ ᱟᱪᱷᱟ ᱦᱳᱭ ᱾ ᱛᱟᱦᱚᱞᱮ ᱜᱚᱝᱠᱮ ᱪᱮᱫ ᱞᱮᱠᱟ ᱛᱟᱦᱚᱞᱮ ᱚᱲᱟᱜ ᱠᱚᱨᱮᱱᱟᱜ ᱠᱷᱚᱵᱚᱨ ᱠᱚᱫᱚ ᱟᱵᱮᱱᱟᱜ ᱫᱚ?
ᱦᱚᱸ ᱟᱹᱞᱤᱧᱟᱜ ᱚᱲᱟᱜ ᱠᱚᱨᱮᱱᱟᱜ ᱠᱷᱚᱵᱚᱨ ᱦᱚᱸ ᱴᱷᱤᱠ ᱴᱷᱟᱠ ᱜᱮᱭᱟ ᱦᱮᱸ ᱾
ᱟᱪᱪᱷᱟ ᱾
ᱡᱚᱛᱚ ᱜᱮ ᱮᱠᱫᱚᱢ ᱴᱷᱤᱠ ᱴᱷᱟᱠ ᱜᱮᱭᱟ᱾
ᱢᱟᱱᱮ ᱱᱤᱛ ᱫᱚ ᱱᱟᱜ ᱾
ᱦᱮᱸ ᱱᱤᱛᱚᱜ ᱟᱱᱟᱜ ᱴᱷᱤᱠ
ᱟᱪᱪᱷᱟ ᱟᱪᱪᱷᱟ ᱦᱳᱭ ᱜᱚᱝᱠᱮ ᱱᱟᱯᱟᱭ ᱨᱮᱵᱚᱱ ᱛᱟᱦᱮᱸ ᱞᱮᱱᱠᱷᱟᱱ ᱜᱮ ᱥᱟᱱᱟᱢ ᱦᱚᱲᱜᱮ ᱱᱟᱯᱟᱭ ᱨᱮᱥᱮ ᱠᱩᱥᱤ ᱵᱚᱱ ᱵᱩᱡᱷᱟᱹᱣᱟ ᱦᱮᱸ ᱥᱮ ᱵᱟᱝ?
ᱦᱮᱸ ᱦᱮᱸ ᱾
ᱟᱪᱪᱷᱟ ᱟᱪᱪᱷᱟ ᱾
ᱱᱟᱯᱟᱭ ᱛᱟᱦᱮᱸ ᱞᱮᱱᱠᱷᱟᱱ ᱜᱮ ᱟᱨᱠᱤ
ᱦᱳᱭ ᱦᱳᱭ ᱛᱟᱦᱚᱞᱮ ᱜᱚᱝᱠᱮ ᱢᱮᱱᱫᱚ ᱦᱟᱸᱜ ᱚᱠᱟᱴᱟᱜ ᱥᱟᱛᱟᱢ ᱱᱤᱭᱟᱹ ᱞᱟᱝ ᱜᱟᱞᱚᱪ? ᱜᱟᱞᱚᱪᱟ ᱚᱱᱟᱜᱮ ᱠᱟᱹᱴᱤᱡ ᱞᱟᱝ ᱜᱟᱯᱟᱞᱢᱟᱨᱟᱣ ᱠᱟᱛᱮᱜ ᱞᱟᱝ ᱜᱚᱴᱟ ᱞᱮᱠᱷᱟᱱ ᱠᱟᱹᱴᱤᱡ ᱱᱟ ᱱᱟᱯᱟᱭ ᱠᱚᱜ ᱛᱟᱞᱟᱝ ᱜᱮᱭᱟ ᱦᱮᱸ ᱥᱮ ᱵᱟᱝ? ᱦᱳᱭ, ᱜᱚᱝᱠᱮ ᱛᱟᱦᱚᱞᱮ ᱢᱟ ᱟᱵᱮᱱᱟᱜ ᱢᱚᱱᱮᱨᱮ ᱡᱩᱫᱤ ᱚᱱᱠᱟ ᱢᱮᱱᱟᱜ ᱠᱷᱟᱱ ᱠᱟᱹᱴᱤᱡ ᱢᱟ ᱞᱟᱹᱭ ᱥᱚᱫᱚᱨ ᱵᱮᱱ?
ᱟᱹᱞᱤᱧᱟᱜ ᱢᱚᱱᱮ ᱨᱮᱫᱚ ᱢᱤᱫᱴᱮᱡ ᱟᱨ ᱢᱤᱫᱴᱮᱡ ᱜᱚᱝᱠᱮ ᱥᱟᱞᱟᱜ ᱞᱤᱧ ᱨᱚᱯᱚᱲᱚᱜ ᱠᱟᱱ ᱛᱟᱦᱮᱸᱫ ᱾ ᱢᱤᱫ ᱠᱤᱪᱷᱩ ᱠᱷᱚᱱ ᱞᱟᱦᱟ ᱜᱮ ᱦᱮᱸ ᱛᱚ ᱟᱹᱞᱤᱧ ᱞᱤᱧ ᱨᱚ ᱯᱚᱲᱚᱜ ᱠᱟᱱ ᱛᱟᱦᱮᱸᱫ ᱱᱚᱰᱮ ᱢᱟᱱᱮ ᱟᱨᱠᱤ ᱵᱟᱹᱞᱤᱧ ᱜᱚᱣᱟᱣ ᱨᱚᱯᱚᱲ ᱯᱩᱨᱟᱹᱣ ᱫᱟᱲᱮᱭᱟᱫᱟ ᱱᱤᱭᱟᱹᱴ ᱫᱤᱭᱮ ᱡᱮ ᱢᱟᱱᱮ ᱱᱚᱜᱚᱭ ᱡᱮ ᱤᱭᱟᱹ ᱟᱵᱚᱣᱟᱜ ᱥᱟᱶᱛᱟ ᱨᱮ ᱥᱮ ᱟᱵᱚᱣᱟᱜ ᱱᱚᱜᱚᱭ ᱪᱟᱞᱟᱜ ᱠᱟᱱ ᱛᱟᱵᱚᱱᱟ ᱟᱹᱰᱤ ᱠᱤᱪ ᱪᱷᱩ ᱜᱮᱵᱚᱱ ᱦᱤᱲᱤᱧ ᱤᱫᱤᱭᱮᱫᱟ ᱦᱤᱲᱤᱧ ᱫᱟᱵᱚᱱ ᱦᱮᱸ ᱡᱮᱢᱚᱱ ᱛᱩᱢᱫᱟᱹᱜ ᱴᱟᱢᱟᱠᱭ ᱠᱚᱵᱚᱱ ᱤᱭᱟᱹᱭᱫᱟ ᱱᱮᱛᱟᱨ ᱫᱚᱵᱚᱱ ᱮᱱᱮᱡ ᱵᱟᱲᱟᱭ ᱜᱮᱭᱟ ᱠᱤᱱᱛᱩ ᱡᱟᱦᱟᱸ ᱞᱟᱦᱟ ᱨᱮᱱᱟᱜ ᱵᱟᱱᱟᱢ ᱠᱚ ᱛᱟᱦᱮᱸ ᱠᱟᱱ ᱛᱟᱵᱚᱱᱟ ᱚᱱᱟ ᱠᱚᱫᱚ ᱵᱚᱱ ᱮ ᱦᱤᱨᱤᱧ ᱟᱹᱜᱩ ᱠᱮᱫ ᱜᱮᱭᱟ ᱦᱮᱸᱥᱮ?
ᱚᱦᱚ ᱚᱦᱚ ᱦᱳᱭ ᱜᱚᱝᱠᱮ ᱢᱮᱱᱫᱚ ᱟᱹᱰᱤ ᱜᱚᱴᱟᱝ ᱟᱵᱚᱣᱟᱜ ᱞᱟᱭᱼᱞᱟᱠᱪᱟᱨ ᱞᱮᱠᱟᱛᱮ ᱡᱟᱦᱟᱸ ᱟᱵᱚ ᱥᱮᱫᱟᱭ ᱦᱟᱯ ᱯᱲᱟᱢ ᱠᱚᱠᱚ ᱫᱚᱦᱚ ᱟᱜᱩ ᱠᱟᱫ ᱚᱱᱟ ᱠᱚᱫᱚᱵᱚᱱ ᱦᱤᱲᱤᱧ
ᱦᱮᱸ ᱦᱤᱲᱤᱧ ᱮᱫ ᱜᱮᱭᱟ ᱦᱮᱸ ᱾ ᱚᱱᱠᱟᱜᱮ ᱢᱤᱫᱴᱟᱡ ᱚᱱᱠᱟ ᱚᱱᱟ ᱠᱚᱢᱟ ᱦᱩᱭᱩᱜ ᱠᱟᱱ ᱛᱟᱵᱚᱱ ᱜᱮ ᱢᱤᱫᱴᱟᱝ ᱠᱟᱛᱷᱟ ᱟᱭ ᱴᱟᱭ ᱟᱞᱤᱧ ᱤᱭᱟᱹ ᱞᱤᱧᱟᱹ ᱨᱚᱯᱚᱲᱚᱜ ᱠᱟᱱ ᱛᱟᱦᱮᱸ ᱡᱮ ᱱᱚᱜᱚᱭ ᱡᱮ ᱵᱟᱦᱟ ᱛᱟᱵᱚᱱ ᱦᱮᱸ ᱥᱮ ᱛᱚ ᱱᱤᱭᱟᱹ ᱵᱟᱦᱟᱨᱮ ᱟᱹᱞᱤᱧ ᱫᱚ ᱵᱟᱡᱟᱨ ᱫᱤᱥᱚᱢ ᱞᱤᱧ ᱛᱟᱦᱮᱸᱠᱟᱱᱟ ᱠᱟᱹᱴᱤᱡ ᱠᱷᱚᱱ ᱾ ᱟᱹᱞᱤᱧ ᱢᱟᱱᱮ ᱩᱱᱟᱹᱜ ᱴᱟ ᱟᱠ ᱵᱟᱝᱞᱤᱧ ᱟᱹᱠᱤᱞ ᱜᱮᱭᱟᱱᱟ ᱢᱟᱱᱮ ᱚᱱᱟᱠᱚ ᱫᱤᱠ ᱫᱤᱭᱮ ᱫᱚ᱾ ᱥᱮ ᱢᱟᱱᱮ ᱵᱟᱲᱟᱭ ᱫᱚᱞᱤᱧ ᱵᱟᱲᱟᱭ ᱜᱮ ᱦᱮᱸ ᱢᱟᱱᱮ ᱵᱟᱲᱟᱭ ᱫᱚᱞᱤᱧ ᱵᱟᱲᱟᱭᱟ ᱦᱮᱸᱥᱮ ᱥᱮ ᱪᱮᱫ ᱞᱮᱠᱟ ᱵᱟᱝ ᱪᱮᱫ ᱞᱮᱠᱟ ᱪᱮᱫ ᱠᱚ ᱦᱩᱭᱩᱜ ᱛᱟᱞᱮᱭᱟ ᱵᱟᱝ ᱦᱩᱭᱩᱜ ᱛᱟᱞᱮᱭᱟ ᱦᱮᱸ ᱥᱮ ᱟᱞᱤᱧ ᱵᱟᱞᱤᱧ ᱫᱟᱲᱮ ᱠᱟᱫᱟ ᱪᱮᱫᱟᱜ ᱥᱮ ᱠᱟᱹᱴᱤᱡ ᱦᱚᱯᱚᱱ ᱠᱷᱚᱱ ᱟᱫᱚ ᱵᱟᱭ ᱵᱟᱡᱟᱨ ᱫᱤᱥᱚᱢ ᱨᱮ ᱟᱫᱚ ᱡᱟᱦᱟᱸ ᱛᱤᱱᱟᱹᱜ ᱴᱩᱠᱩᱞᱤᱧ ᱵᱟᱲᱟᱭᱟ ᱤᱱᱟᱹᱜ ᱴᱩᱠᱩ ᱫᱚᱞᱤᱧ ᱵᱟᱲᱟᱭ ᱜᱮᱭᱟ ᱥᱮ? ᱟᱨ ᱚᱱᱟ ᱯᱚᱨ ᱵᱟᱲᱟᱭ ᱫᱚᱞᱤᱧ ᱪᱮᱥ ᱴᱟᱭ ᱜᱮᱭᱟ ᱡᱟ ᱢᱟᱱᱮ ᱱᱤᱛᱚᱜ ᱫᱚᱞᱤᱧ ᱡᱚᱠᱷᱚᱱ ᱞᱤᱧ ᱤᱭᱟᱹᱣ ᱠᱟᱱᱟ ᱛᱚ ᱟᱹᱞᱤᱧ ᱫᱚᱞᱤᱧ ᱪᱮᱥᱴᱟᱭᱟ ᱡᱮ ᱢᱟᱱᱮ ᱱᱤᱡᱮᱨᱟᱜ ᱟᱭᱳ ᱟᱲᱟᱝ ᱨᱮᱱᱟᱜ ᱥᱮ ᱱᱤᱡᱮᱨᱟᱜ ᱫᱷᱚᱨᱚᱢ ᱨᱮᱱᱟᱜ ᱱᱤᱡᱮᱨᱟᱜ ᱡᱟᱹᱛᱤ ᱨᱮᱱᱟᱜ ᱪᱮᱫ ᱠᱚ ᱢᱮᱱᱟᱜ ᱛᱟᱹᱞᱤᱧᱟ ᱚᱱᱟ ᱠᱚᱞᱤᱧ ᱵᱟᱲᱟᱭ ᱨᱮᱱᱟᱜ ᱞᱮ ᱪᱮᱥᱴᱟᱭᱮᱫᱟ᱾ ᱦᱮᱸ ᱟᱫᱚ ᱚᱱᱟ ᱫᱤᱠ ᱫᱤᱭᱮ ᱦᱚᱸ ᱡᱟᱦᱟᱸ ᱫᱚ ᱡᱟᱦᱟᱸ ᱛᱤᱱᱟᱹᱜ ᱞᱤᱧ ᱵᱟᱲᱟᱭᱫᱟ ᱾ ᱠᱤᱱᱛᱩ ᱟᱞᱤᱧ ᱱᱚᱜᱚᱭ ᱢᱤᱫᱴᱟᱝ ᱡᱤᱱᱤᱥ ᱱᱚᱜᱚᱭ ᱞᱤᱧ ᱧᱮᱞ ᱫᱟ ᱱᱤᱭᱮ ᱠᱚᱣᱟᱜ ᱤᱭᱟᱹ ᱫᱚ ᱥᱚᱢᱚᱭ ᱨᱮ ᱡᱮ ᱟᱵᱚᱣᱟᱜ ᱱᱚᱜᱚᱭ ᱵᱟᱦᱟ ᱨᱮ ᱵᱟᱦᱟ ᱨᱮᱛᱚ ᱟᱵᱚ ᱫᱚ ᱵᱚᱱ ᱚᱱᱟᱭ ᱚᱱᱟᱭ ᱤᱭᱟᱹ ᱡᱟᱦᱮᱨ ᱨᱮᱵᱚᱱ ᱯᱩᱡᱟᱹᱭᱟ ᱦᱮᱸ ᱦᱮᱸ ᱟᱵᱚ ᱵᱚᱱ ᱮᱱ ᱮᱱᱮᱡᱼᱟ ᱟᱵᱚᱣᱟᱜ ᱱᱤᱡᱮᱨᱟᱜ ᱢᱮᱱᱟᱜ ᱛᱟᱵᱚᱱᱟ ᱦᱮᱸ ᱛᱚ ᱟᱹᱞᱤᱧ ᱱᱚᱜᱚᱭ ᱡᱮ ᱵᱟᱦᱟ ᱨᱮ ᱚᱱᱮ ᱤᱭᱟᱹᱨᱮ ᱵᱚᱠᱥ ᱠᱚ ᱟᱹᱜᱩ ᱠᱟᱛᱮ ᱠᱚ ᱮᱱᱮᱡ ᱮᱫᱟ᱾ ᱦᱮᱸᱥᱮ ᱟᱵᱤᱱ ᱱᱚᱜᱼᱚ ᱱᱤᱭᱟᱹ ᱴᱟᱜ ᱜᱚᱝᱠᱮ ᱠᱮ ᱢᱟᱱᱮ ᱢᱟᱱᱮ ᱟᱵᱤᱱᱟᱜ ᱱᱚᱡᱚᱨ ᱤᱭᱟᱹᱛᱮ ᱪᱮᱫ ᱞᱮᱠᱟ ᱵᱤᱱ ᱞᱟᱹᱭ ᱮᱫᱟ ᱟᱨ?
ᱦᱮᱸ ᱦᱮᱸ ᱦᱮᱸ ᱦᱮᱸ ᱢᱮᱱᱫᱚ ᱟᱹᱞᱤᱧᱟᱜ ᱪᱤᱱᱛᱟᱹ ᱵᱷᱟᱵᱱᱟ ᱫᱚ ᱱᱤᱭᱟᱹ ᱚᱠᱟᱞᱮᱠᱟ ᱠᱟᱛᱮᱫ ᱞᱤᱧ ᱞᱟᱹᱭᱟ ᱥᱮ ᱪᱮᱫ ᱪᱷᱟ ᱜᱚᱝᱠᱮ ᱢᱮᱱᱫᱚ ᱱᱤᱝᱠᱟᱹ ᱮᱫ ᱟᱵᱚ ᱥᱟᱱᱛᱟᱲ ᱢᱟᱱᱮ ᱟᱵᱚ ᱥᱟᱱᱛᱟᱲ ᱫᱚ ᱱᱟᱦᱟᱜ ᱟᱹᱰᱤ ᱟᱭᱢᱟ ᱜᱚᱴᱟᱝ ᱴᱚᱴᱷᱟ ᱠᱚᱨᱮ ᱵᱚᱱ ᱛᱟᱦᱮᱸᱱᱟ ᱛᱚ
ᱦᱮᱸ
ᱟᱫᱚ ᱜᱚᱝᱠᱮ ᱡᱟᱦᱟᱸᱭᱟᱜ ᱡᱟᱦᱟᱸ ᱞᱮᱠᱟ ᱱᱟᱦᱟᱜ ᱩᱯᱨᱩᱢ ᱥᱮ ᱡᱟᱦᱟᱭᱟᱜ ᱡᱟᱦᱟᱸ ᱞᱮᱠᱟᱱᱟᱜ ᱟᱵᱚ ᱮᱸ ᱢᱮᱱ ᱫᱚ ᱟᱹᱰᱤ ᱜᱚᱴ ᱴᱟᱝ ᱦᱚᱲ ᱛᱮᱵᱚᱱ ᱛᱟᱦᱮᱸ ᱱᱟᱛᱚ ᱟᱨ ᱵᱷᱮᱜᱟᱨ ᱵᱷᱮᱜᱟᱨ ᱦᱚᱸᱲ ᱦᱚ ᱡᱟᱦᱟᱸᱭ ᱠᱚ ᱛᱟᱦᱮᱱᱟ ᱵᱷᱮᱜᱟᱨ ᱵᱷᱮᱜᱟᱨ ᱢᱤᱫᱴᱮᱱ ᱟᱛᱳ ᱨᱮ ᱵᱷᱮᱜᱟᱨ ᱵᱷᱮᱜᱟᱨ ᱦᱚᱲ ᱠᱚ ᱛᱟᱦᱮᱸᱱᱟ ᱾ᱦᱮᱸ ᱥᱮ ᱵᱟᱝ? ᱦᱳᱭ ᱟᱫᱚ ᱱᱟᱜ ᱜᱚᱝᱠᱮ ᱢᱮᱱ ᱫᱚ ᱟᱹᱞᱤᱧ ᱢᱮᱱ ᱫᱚ ᱡᱟᱦᱟᱸ ᱨᱮᱱᱟᱜ ᱞᱤᱧ ᱛᱟᱦᱮᱸᱱ ᱠᱟᱱ ᱱᱚᱸᱰᱮ ᱫᱚ ᱱᱟᱜ ᱜᱚᱝᱠᱮ ᱮᱱ ᱡᱟᱦᱟᱸ ᱫᱚᱱᱟᱦᱟᱜ ᱢᱮᱱ ᱮᱫᱟ ᱵᱚᱱ ᱟᱵᱚᱣᱟᱜ ᱥᱮ ᱥᱮᱫᱟᱭ ᱦᱟᱯᱲᱟᱢ ᱠᱚ ᱡᱟᱦᱟᱸ ᱛᱩᱢᱫᱟᱹᱜ ᱴᱟᱢᱟᱠ ᱨᱮᱜᱽᱲᱟ ᱜᱩᱲᱤ ᱜᱷᱚᱱᱴᱟ ᱠᱚ ᱡᱟᱦᱟᱸ ᱠᱚᱠᱚ ᱫᱚᱦᱚᱸ ᱟᱹᱜᱩ ᱟᱠᱟᱫ ᱛᱟᱵᱚᱱᱟ ᱛᱤᱨᱭᱳᱣ ᱵᱟᱱᱟᱢ ᱠᱚ᱾
ᱦᱮᱸ᱾
ᱦᱳᱭ ᱜᱚᱝᱠᱮ ᱟᱹᱰᱤ ᱜᱚᱴᱟᱝ ᱜᱮ ᱚᱱᱠᱟ ᱦᱚᱸ ᱧᱮᱞᱚᱜ ᱠᱟᱱᱟ᱾ ᱮᱱ ᱟᱫᱚ ᱟᱹᱞᱤᱧ ᱦᱟᱸᱜ ᱡᱟᱦᱟᱸ ᱨᱮ ᱢᱮᱱᱟᱜ ᱞᱮᱤᱧᱟᱹ ᱱᱚᱸᱰᱮ ᱫᱚ ᱦᱟᱸᱜ ᱜᱚᱝᱠᱮ ᱱᱤᱭᱟᱹ ᱠᱚ ᱫᱚ ᱥᱟᱱᱟᱢᱟᱜ ᱜᱮ ᱢᱮᱱᱟᱜ ᱛᱟᱞᱮᱭᱟ᱾
ᱟᱪᱪᱷᱟ ᱦᱮᱸ ᱟᱹᱰᱤ ᱱᱟᱯᱟᱭ ᱠᱟᱛᱷᱟ ᱛᱟᱦᱚᱞᱮ ᱢᱟ ᱦᱮᱸ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱦᱳᱭ, ᱟᱫᱚ ᱱᱟᱦᱟᱸᱜ ᱜᱚᱝᱠᱮ ᱮᱜ ᱢᱮᱱᱫᱚ ᱥᱩᱫᱷᱩ ᱡᱮ ᱱᱤᱡᱮᱨᱟᱜ ᱜᱮ ᱞᱤᱧ ᱧᱮᱞᱟ ᱚᱱᱠᱟ ᱫᱚ ᱵᱟᱭ ᱴᱷᱤᱠᱚᱜ ᱛᱟᱵᱚᱱᱟ᱾ ᱟᱵᱚ ᱥᱟᱱᱛᱟᱲ ᱥᱚᱢᱟᱡᱽ ᱨᱮᱱᱟᱜ ᱦᱚᱸ ᱧᱮᱞ ᱞᱟᱜᱟᱣᱟ ᱵᱚᱱᱟ ᱦᱮᱸ ᱥᱮ ᱵᱟᱝ? ᱡᱮ ᱟᱞᱤᱧ ᱞᱤᱧ ᱴᱷᱤᱠ-ᱟ ᱢᱮᱱ ᱛᱮ ᱟᱵᱚ ᱥᱟᱱᱛᱟᱲ ᱥᱚᱢᱟᱡᱽ ᱨᱮᱱ ᱥᱟᱱᱟᱢ ᱦᱚᱲ ᱠᱚ ᱴᱷᱠ-ᱟ, ᱚᱱᱟ ᱦᱚᱸ ᱵᱟᱭ ᱴᱷᱤᱠ-ᱟ ᱦᱮᱸ ᱥᱮ ᱵᱟᱝ?
ᱦᱮᱸ ᱦᱮᱸ᱾
ᱡᱟᱦᱟᱸ ᱵᱟᱭ ᱴᱷᱤᱠᱚᱜ ᱠᱟᱱ ᱛᱟᱵᱚᱱᱟ ᱚᱱᱟ ᱦᱚᱸ ᱟᱵᱚ ᱴᱷᱤᱠ ᱨᱮᱱᱟᱜ ᱵᱚᱱ ᱨᱤᱠᱟᱹᱭᱟ ᱦᱮ ᱵᱟᱝ᱾
ᱦᱮᱸ ᱦᱮᱸ᱾
ᱦᱳᱭ, ᱟᱫᱚ ᱦᱟᱸᱜ ᱜᱚᱝᱠᱮ ᱢᱮᱱ ᱫᱚ ᱵᱟᱦᱟ ᱫᱚᱥᱟᱨ ᱦᱤᱞᱳᱜ
ᱦᱮᱸ᱾
ᱱᱚᱸᱰᱮ ᱟᱭᱢᱟ ᱜᱚᱴᱟᱝ ᱡᱟᱭᱜᱟ ᱠᱚᱨᱮ ᱜᱮ ᱧᱮᱞᱚᱜ ᱠᱟᱱᱟ, ᱥᱮ ᱴᱚᱴᱷᱟ ᱠᱚᱨᱮ ᱧᱮᱞᱚᱜ ᱠᱟᱱᱟ ᱚᱱᱟ ᱥᱮ ᱟᱛᱳ ᱴᱚᱞᱟ ᱯᱟᱲᱟ ᱠᱚᱨᱮ ᱧᱮᱞᱚᱜ ᱠᱟᱱᱟ ᱟᱭᱢᱟ ᱟᱛᱳ ᱴᱚᱞᱟ ᱨᱮ ᱜᱮ ᱧᱮᱞᱚᱜ ᱠᱟᱱᱟ ᱵᱟᱦᱟ ᱫᱚᱥᱟᱨ ᱦᱤᱞᱚᱜ ᱢᱮᱱᱫᱚ ᱫᱟᱜ ᱫᱩᱞ ᱥᱟᱶ ᱥᱟᱶ ᱛᱮ ᱜᱮ ᱰᱤᱡᱮ ᱥᱟᱣᱩᱱᱰ ᱛᱮ ᱠᱚ ᱮᱱᱮᱡ ᱠᱟᱱᱟ ᱦᱮᱸ ᱥᱮ ᱵᱟᱝ᱾
ᱦᱮᱸ᱾
ᱟᱫᱚ ᱜᱚᱝᱠᱮ ᱱᱤᱭᱟᱹ ᱫᱚ ᱟᱵᱚ ᱫᱚ ᱦᱳᱭᱛᱳ ᱨᱟᱹᱥᱠᱟᱹ ᱫᱚ ᱱᱟᱦᱟᱸᱜ ᱵᱚ ᱨᱟᱹᱥᱠᱟᱹᱭ ᱮᱫ ᱜᱮᱭᱟ
ᱦᱮᱸ᱾
ᱥᱮ ᱨᱟᱹᱥᱠᱟᱹ ᱛᱮᱦᱚᱸ ᱫᱳᱥ ᱫᱚ ᱵᱟᱹᱱᱩᱜ ᱛᱟᱵᱚᱱᱟ, ᱟᱫᱚ ᱦᱟᱸᱜ ᱜᱚᱝᱠᱮ ᱮᱫ ᱟᱹᱞᱤᱧᱟᱜ ᱢᱚᱛᱟ ᱢᱚᱛ ᱛᱮ ᱫᱚ ᱞᱤᱧ ᱞᱟᱹᱭᱟ ᱱᱤᱭᱟᱹ ᱫᱚ ᱦᱟᱸᱜ ᱢᱮᱱᱫᱚ ᱡᱟᱦᱟᱭᱱᱟᱜ ᱮᱫ ᱦᱟᱯᱮᱱ ᱫᱤᱱ ᱥᱮ ᱦᱤᱡᱩᱜ ᱠᱟᱱ ᱦᱟᱸᱜ ᱠᱚ ᱡᱟᱦᱟᱸᱭ ᱱᱟᱜ ᱮ ᱜᱤᱫᱽᱨᱟᱹ ᱯᱤᱫᱽᱨᱟᱹ ᱠᱚᱱᱟᱜ
ᱦᱮᱸ ᱦᱮᱸ᱾
ᱡᱟᱦᱟᱸᱭ ᱠᱚᱱᱟᱜ ᱦᱩᱰᱤᱧ ᱦᱩᱰᱤᱧ ᱠᱚ ᱢᱮᱱᱟᱜ ᱠᱚᱣᱟ ᱟᱫᱚ ᱱᱩ ᱩᱱᱠᱩ ᱜᱚᱢᱠᱮ ᱱᱚᱜᱼᱱᱟ ᱠᱚ ᱡᱩᱫᱤ ᱵᱚᱱ ᱧᱮᱞ ᱥᱮᱸᱲᱟ ᱟᱠᱚᱣᱟ ᱛᱟᱦᱚᱞᱮ, ᱟᱵᱚ ᱱᱟᱦᱟᱜ ᱱᱤᱭᱟᱹ ᱫᱚ ᱟᱹᱰᱤ ᱞᱟᱹᱴᱩ ᱵᱚᱱ ᱵᱷᱩᱞ ᱫᱟ᱾ ᱪᱮᱫᱟᱜ ᱵᱚᱱ ᱵᱷᱩᱞ ᱫᱟ ᱜᱚᱢᱠᱮ ᱠᱟᱨᱚᱱ ᱮ ᱠᱟᱨᱚᱱ ᱱᱩᱠᱩ ᱫᱚ ᱱᱟᱦᱟᱜ ᱡᱮᱦᱮᱛᱩ ᱱᱤᱭᱟᱹ ᱠᱚᱠᱚ ᱧᱮᱞ ᱥᱮᱸᱲᱟᱭ ᱮᱫᱟ, ᱦᱭᱛᱳ ᱦᱩᱰᱤᱧ ᱦᱩᱰᱤᱧ ᱠᱚ ᱢᱮᱱᱟᱜ ᱠᱚ ᱠᱚᱨᱮ ᱦᱚᱸ ᱱᱤᱭᱟᱹ ᱨᱮᱱᱟᱜ ᱨᱟᱹᱥᱠᱟᱹ ᱠᱚ ᱧᱮᱞ ᱮᱫᱟ ᱵᱷᱮᱜᱟᱨ ᱜᱮᱭᱟ ᱦᱮᱸ ᱵᱟᱝ᱾ ᱛᱟᱞᱦᱮ ᱱᱟᱜ ᱜᱚᱝᱠᱮ ᱟᱵᱚ ᱫᱚ ᱱᱟᱜ ᱚᱱᱟ ᱞᱮᱠᱟ ᱛᱮ ᱫᱚ ᱱᱟᱜ ᱢᱟᱱᱮ ᱮᱠᱫᱚᱢ ᱢᱟᱱᱮ ᱵᱟᱹᱲᱤᱡ ᱰᱟᱦᱟᱨ ᱥᱮᱫ ᱵᱚᱱ ᱛᱟᱲᱟᱢ ᱠᱟᱠᱚ ᱠᱟᱱᱟ ᱱᱩᱠᱩ, ᱥᱮ ᱪᱟᱪᱚ ᱠᱟᱠᱚ ᱠᱟᱱᱟᱵᱚᱱ ᱱᱩᱠᱩ ᱦᱩᱰᱤᱧ ᱦᱩᱰᱤᱧ ᱜᱤᱫᱽᱨᱟᱹ ᱠᱚ᱾ ᱠᱚ ᱟᱫᱚ ᱜᱚᱝᱠᱮ ᱚᱱᱱᱟ ᱞᱮᱠᱟ ᱛᱮ ᱜᱮ ᱟᱵᱚ ᱫᱚ ᱡᱟᱦᱟᱸ ᱟᱛᱩ ᱨᱮ ᱦᱩᱭᱩᱜ ᱠᱟᱱᱟ, ᱥᱮ ᱟᱵᱚ ᱥᱟᱱᱛᱟᱲ ᱥᱚᱢᱟᱡᱽ ᱨᱮ ᱥᱟᱱᱟᱢ ᱠᱚ ᱜᱮ ᱱᱤᱭᱟᱹ ᱢᱟᱹᱡᱷᱤ ᱢᱟᱯᱟᱡᱷᱤ ᱠᱚ ᱢᱮᱱᱟᱜ ᱠᱚᱛᱟ ᱵᱚᱱᱟ ᱥᱮ ᱢᱟᱡᱷᱤ ᱢᱟᱯᱟ ᱯᱟᱹᱡᱤ ᱦᱟᱛᱮᱫ ᱜᱮ ᱢᱤᱫᱴᱮᱱ ᱟᱹᱛᱩ ᱵᱚᱱ ᱛᱚᱞ ᱟᱠᱟᱫᱟ ᱦᱮᱸ ᱥᱮ ᱵᱟᱝ᱾
ᱦᱮᱸ᱾
ᱛᱟᱦᱚᱞᱮ ᱚᱱᱟ ᱞᱮᱠᱟ ᱛᱮᱞᱤᱧ ᱞᱟᱹᱭᱟ ᱜᱚᱢᱠᱮ ᱱᱚᱜᱼᱱᱟ ᱠᱚᱫᱚ ᱱᱤᱦᱟᱹᱛᱤ ᱮᱜ ᱢᱟᱟᱹᱡᱷᱤ ᱢᱟᱯᱟᱡᱷᱤ ᱦᱟᱛᱮᱫ ᱜᱮ ᱵᱚᱱᱫᱚ ᱫᱚᱨᱠᱟᱨ ᱛᱟᱵᱚᱱ ᱥᱟᱱᱟᱢ ᱠᱚᱜᱮ᱾ ᱨᱟᱹ ᱨᱟᱹᱥᱠᱟᱹ ᱫᱚ ᱨᱟᱹᱥᱠᱟᱹ ᱞᱮᱠᱟᱱᱟᱜ ᱫᱤᱱ ᱛᱟᱦᱮᱸᱱᱟ ᱟᱹᱰᱤ ᱟᱭᱢᱟ ᱫᱤᱱ ᱛᱟᱦᱮᱸᱱᱟ᱾ ᱢᱮᱱ ᱠᱷᱟᱱ ᱮᱫ ᱡᱟᱦᱟᱸ ᱫᱚ ᱢᱮᱱᱫᱚ ᱵᱚᱸᱜᱟ ᱵᱩᱨᱩ ᱯᱚᱨᱚᱵᱽ ᱢᱤᱫᱴᱮᱱ ᱵᱷᱤᱱᱟᱹᱜ ᱠᱟᱱᱟ ᱛᱟᱯᱚᱨᱮ ᱯᱟᱛᱟ ᱯᱚᱨᱚᱵᱽ ᱢᱤᱫᱴᱮᱱ ᱵᱷᱤᱱᱟᱹᱜ ᱠᱟᱱᱟ ᱟᱫᱚ ᱚᱱᱟ ᱠᱟ ᱛᱮᱜᱮ ᱡᱩᱫᱤ ᱟᱵᱚ ᱡᱩᱫᱤ ᱱᱚᱜᱼᱚ ᱱᱚᱣᱟ ᱡᱮᱢᱚᱱ ᱯᱟᱛᱟ ᱯᱚᱨᱚᱵ ᱠᱚᱨᱮ ᱫᱚ ᱦᱚᱭᱛᱳ ᱚᱱᱟ ᱵᱚᱠᱥ᱾ ᱥᱟᱣᱩᱱᱰ ᱦᱟᱹᱛᱤᱨ ᱦᱚ ᱦᱚᱭᱛᱚ ᱨᱟᱹᱥᱠᱟᱹ ᱫᱚᱢᱮ ᱮᱠᱴᱟ ᱚᱥᱩᱵᱤᱫᱷᱟ ᱫᱚ ᱵᱟᱭ ᱟᱹᱜᱩᱭᱟ ᱾ ᱥᱮ ᱟᱵᱚᱣᱟᱜ ᱥᱮ ᱟᱵᱚᱣᱟᱜ ᱦᱳᱭ ᱢᱟ ᱞᱟᱹᱭ ᱵᱤᱱ ᱾
ᱦᱮᱸ ᱦᱮᱸ ᱟᱹᱞᱤᱧᱟᱜ ᱦᱤᱥᱟᱹᱵ ᱛᱮᱫᱚ ᱟᱵᱤᱱ ᱟᱹᱰᱤ ᱢᱚᱸᱡᱽ ᱠᱟᱛᱷᱟ ᱵᱤᱱ ᱞᱟᱹᱭᱫᱟ ᱾ ᱦᱮᱸ ᱟᱨ ᱱᱚᱜᱼᱚᱭ ᱡᱮ ᱵᱟᱯᱞᱟ ᱤᱭᱟᱹ ᱠᱚᱨᱮ ᱫᱚ ᱚᱱᱠᱟᱱᱟᱜ ᱤᱭᱟᱹ ᱫᱚ ᱵᱟᱭ ᱟᱹᱜᱩᱭᱟ ᱠᱤᱱᱛᱩ ᱵᱟᱯᱞᱟ ᱚᱲᱟᱜ ᱠᱚᱨᱮ ᱦᱚᱸ ᱤᱭᱟᱹ ᱫᱚ ᱫᱚᱨᱠᱟᱨ ᱛᱟᱵᱚᱱ ᱜᱮ ᱾ ᱦᱮᱸᱥᱮ ᱟᱵᱚᱣᱟᱜ ᱴᱟᱢᱟᱠ ᱛᱩᱢᱫᱟᱜ ᱚᱱᱟ ᱠᱚᱫᱚ ᱫᱚᱨᱠᱟᱨ ᱜᱮ, ᱦᱮᱸ ᱚᱱᱟ ᱥᱟᱶᱛᱮ ᱡᱩᱫᱤ ᱥᱩ ᱚᱱᱟ ᱥᱟᱶᱛᱮ ᱥᱩᱨ ᱨᱮ ᱚᱱᱟ ᱠᱚ ᱤᱭᱟᱹ ᱛᱮᱫᱚ ᱩᱱᱟᱹᱜ ᱫᱚ ᱵᱟᱭ ᱟᱹᱜᱩᱭᱟ ᱠᱤᱱᱛᱩ ᱵᱟᱦᱟ ᱞᱮᱠᱟᱱᱟᱜ ᱟᱵᱚᱣᱟᱜ ᱵᱟᱦᱟ ᱞᱮᱠᱟᱱᱟᱜ ᱥᱚᱨᱦᱟᱭ ᱞᱮᱠᱟᱱᱟᱜ ᱚᱱᱟᱠᱟᱱᱟᱜ ᱟᱵᱚᱣᱟᱜ ᱫᱤᱱᱨᱮ ᱡᱩᱫᱤ ᱵᱚᱱ ᱤᱭᱟᱹᱭᱟ ᱟᱵᱤᱱ ᱱᱚᱜ-ᱚᱭ ᱵᱤᱱ ᱞᱟᱹᱭ ᱠᱮᱫ ᱫᱚ ᱱᱚᱜᱼᱚᱭ ᱡᱮ ᱟᱵᱚ ᱠᱚ ᱡᱟᱦᱟᱸᱭ ᱠᱚ ᱦᱤᱡᱩᱜ ᱠᱟᱱ ᱛᱟᱵᱚᱱᱟ ᱯᱚᱨᱮᱛᱮ ᱦᱟᱸᱜ ᱟᱵᱚ ᱰᱟᱦᱟᱨ ᱵᱚᱱ ᱩᱫᱩᱜ ᱟᱠᱚ ᱠᱟᱱᱟ ᱱᱤᱭᱟᱹ ᱫᱚ ᱮᱠᱫᱚᱢ ᱜᱮ ᱟᱫ ᱪᱟᱵᱟᱜᱼᱟ, ᱱᱤᱭᱟᱹ ᱡᱚᱠᱷᱚᱱ ᱟᱵᱚ ᱢᱮᱱᱟᱜ ᱵᱚᱱᱟ ᱟᱵᱚ ᱢᱮᱱᱟᱜ ᱵᱚᱱᱟ ᱜᱚᱢᱠᱮ ᱱᱤᱭᱟᱹ ᱟᱵᱚ ᱛᱟᱦᱮᱱ ᱛᱩᱞᱩᱡ ᱡᱮ ᱱᱚᱜᱼᱚᱭ ᱱᱤᱭᱟᱹ ᱠᱚ ᱦᱩᱭᱩᱜ ᱠᱟᱱᱟ ᱦᱮᱸᱥᱮ ᱛᱚ ᱥᱮ ᱱᱤᱭᱟᱹ ᱯᱚᱨ ᱫᱚ ᱟᱵᱚ ᱫᱚ ᱱᱚᱜᱼᱚᱭ ᱟᱵᱚᱜᱮ ᱡᱟᱹᱱᱤᱡ ᱠᱚᱢ ᱠᱚᱢ ᱵᱚᱱ ᱵᱟᱲᱟᱭᱮᱫᱟ ᱥᱮ ᱠᱚᱢ ᱠᱚᱢ ᱵᱚᱱ ᱵᱟᱲᱟᱭ ᱠᱟᱫᱟ, ᱡᱮᱢᱚᱱ ᱟᱹᱞᱤᱧ ᱵᱟ ᱵᱟᱡᱟᱨ ᱫᱤᱥᱚᱢ ᱨᱮᱞᱤᱧ ᱛᱟᱦᱮᱱᱟ ᱥᱮ ᱟᱹᱞᱤᱧ ᱞᱮᱠᱟᱱ ᱡᱟᱦᱟᱸᱭ ᱠᱚ ᱛᱟᱦᱮᱱᱟ ᱩᱱᱠᱩ ᱜᱮ ᱛᱟᱦᱞᱮ ᱠᱟᱹᱴᱤᱡ ᱠᱚᱢ ᱠᱚᱢ ᱠᱚ ᱵᱩᱡ ᱠᱟᱫᱟ ᱥᱮ ᱵᱮᱥᱴᱷᱤᱠ ᱵᱟᱝᱠᱚ ᱪᱮᱫ ᱵᱩᱡᱽ ᱪᱮᱫ ᱠᱟᱫᱟ ᱠᱚ ᱟᱵᱚᱣᱟᱜ ᱤᱭᱟᱹ ᱱᱤᱭᱮ ᱦᱮᱸ, ᱛᱟᱦᱚᱞᱮ ᱡᱟᱦᱟᱸᱭ ᱠᱚ ᱟᱵᱚ ᱯᱚᱨ ᱠᱚ ᱦᱤᱡᱩᱜ ᱠᱟᱱᱟ ᱩᱱᱠᱩ ᱯᱚᱨ ᱤᱭᱟᱹ ᱠᱚᱫᱚ ᱦᱟᱸᱜ ᱟᱫᱚ ᱛᱟᱦᱚᱞᱮ ᱠᱷᱟᱡ ᱫᱚ ᱩᱱᱠᱩ ᱫᱚ ᱟᱨ ᱛᱚ ᱪᱮᱫ ᱦᱚᱸ ᱵᱟᱝᱠᱚ ᱵᱩᱡᱽ ᱫᱟᱲᱮᱜᱼᱟ ᱾ ᱟᱫᱚ ᱚᱱᱮ ᱡᱮᱵᱚᱱ ᱩᱫᱩᱜ ᱟᱠᱚ ᱠᱟᱱᱟ ᱚᱱᱟ ᱩᱫᱩᱜ ᱨᱮᱜᱮ ᱟᱫᱚ ᱩᱱᱠᱩ ᱫᱚ ᱚᱱᱟ ᱰᱟᱦᱟᱨ ᱨᱮᱜᱮ ᱠᱚ ᱛᱟᱲᱟᱢᱟ ᱟᱫᱚ ᱦᱮᱸ ᱾
ᱦᱮᱸ ᱜᱚᱝᱠᱮ ᱦᱮᱸ ᱟᱨ ᱜᱚᱝᱠᱮ ᱚᱱᱮ ᱠᱟᱛᱷᱟ ᱨᱮ ᱢᱮᱱᱟᱜ ᱜᱮᱭᱟ ᱡᱟᱦᱟᱸ ᱦᱳᱭ ᱛᱳ ᱮᱸᱫ ᱟᱵᱚ ᱢᱮᱫ ᱛᱮ ᱧᱮᱞ ᱠᱟᱛᱮᱫ ᱵᱚᱱ ᱥᱮᱬᱟᱭᱟ ᱥᱮ ᱠᱚᱨᱟᱣ ᱠᱟᱛᱮᱫ ᱵᱚᱱ ᱥᱮᱬᱟᱭᱟ ᱚᱱᱟ ᱫᱚ ᱜᱚᱢᱠᱮ ᱢᱟᱱᱮ ᱪᱤᱨᱚᱫᱤᱱ ᱛᱟᱦᱮᱱᱟ ᱢᱮᱱᱠᱷᱟᱱ ᱡᱟᱦᱟᱸᱭ ᱢᱟᱱᱮ ᱦᱚᱲ ᱫᱟᱨᱟᱭ ᱛᱮᱵᱚᱱ ᱥᱮᱬᱟᱭᱟ ᱛᱟᱦᱚᱞᱮ ᱚᱱᱟ ᱫᱚ ᱡᱟᱹᱱᱤᱡ ᱜᱚᱝᱠᱮ ᱢᱟᱱᱮ ᱡᱟᱦᱟᱸ ᱛᱤᱱᱟᱹᱜ ᱞᱤᱧ ᱵᱟᱲᱟᱭᱟ ᱚᱱᱟ ᱫᱚ ᱦᱤᱲᱤᱧ ᱦᱚᱸ ᱦᱤᱲᱤᱧᱚᱜᱼᱟ ᱡᱩᱫᱤ ᱡᱩᱫᱤ ᱢᱮᱱ ᱫᱚ ᱵᱟᱝ ᱜᱟᱥᱟᱣ ᱢᱟᱡᱟᱣ ᱦᱩᱭᱩᱜᱼᱟ ᱾
ᱦᱮᱸ ᱦᱮᱸ ᱦᱮᱸ ᱮᱠ ᱮᱠᱫᱚᱢ ᱟᱹᱰᱤ ᱢᱚᱸᱡᱽ ᱟᱹᱰᱤ ᱢᱚᱸᱡᱽ ᱠᱟᱛᱷᱟ ᱵᱤᱱ ᱞᱟᱹᱭ ᱮᱫᱟ ᱾
ᱦᱳᱭ ᱜᱚᱝᱠᱮ ᱟᱫᱚ ᱟᱵᱚ ᱱᱚᱜᱼᱱᱟ ᱠᱚ ᱚᱠᱟ ᱞᱮᱠᱟ ᱨᱮᱵᱚᱱ ᱵᱚᱱᱫᱚᱭᱟ ᱱᱚᱜᱼᱱᱟ ᱱᱤᱭᱟᱹᱜᱮ ᱠᱟᱹᱴᱤᱡ ᱞᱟᱝ ᱨᱚᱯᱚᱲ ᱞᱮᱱᱠᱷᱟᱱ ᱜᱚᱝᱠᱮ ᱱᱟᱯᱟᱭ ᱠᱚᱜᱼᱟ ᱾
ᱦᱮᱸ ᱦᱮᱸ ᱟᱹᱰᱤ ᱱᱤᱭᱟᱹ ᱫᱚ ᱱᱤᱭᱟᱹ ᱫᱚ ᱱᱤᱭᱟᱹ ᱫᱚ ᱠᱚᱫᱚ ᱱᱤᱭᱟᱹ ᱠᱚ ᱱᱤᱭᱮ ᱫᱚ ᱨᱚᱯᱚᱲ ᱫᱚᱨᱠᱟᱨ ᱠᱟᱱᱟ ᱜᱚᱝᱠᱮ ᱾
ᱮᱠ ᱮᱠᱫᱚᱢ ᱜᱚᱝᱠᱮ ᱟᱨ ᱟᱵᱚᱣᱟᱜ ᱮᱸᱫ ᱜᱚᱝᱠᱮ ᱮᱸᱫ ᱠᱟᱛᱷᱟ ᱨᱮᱜᱮ ᱠᱚ ᱞᱟᱹᱭ ᱠᱟᱫᱟ, ᱱᱤᱡᱮᱨᱟᱜ ᱡᱩᱫᱤ ᱟᱭᱳ ᱟᱲᱟᱝ ᱥᱟᱶᱛᱮ ᱱᱤᱡᱮᱨᱟᱜ ᱞᱟᱭᱼᱞᱟᱠᱪᱟᱨᱮᱢ ᱵᱚᱱ ᱦᱤᱲᱤᱧᱟ ᱛᱟᱦᱞᱮ ᱟᱵᱚ ᱢᱟᱹᱱᱢᱤ ᱦᱚᱸ ᱟᱵᱩᱣᱟᱜ ᱥᱟᱱᱟᱢᱟᱜ ᱵᱚᱱ ᱦᱤᱲᱤᱧ ᱛᱟᱵᱚᱱᱟ ᱾
ᱦᱮᱸ ᱾ ᱦᱮᱸ ᱮᱠᱫᱚᱢ ᱾
ᱩᱯᱩᱨᱩᱢ ᱜᱮ ᱵᱟᱭ ᱛᱟᱦᱮ ᱛᱟᱵᱚᱱᱟ ᱾ ᱚᱠᱟ ᱩᱯᱩᱨᱩᱢ ᱛᱮ ᱟᱵ ᱱ ᱫᱷᱟᱹᱨᱛᱤ ᱨᱮᱵᱚᱱ ᱛᱟᱦᱮᱱᱟ ᱥᱮ ᱱᱤᱭᱟᱹ ᱢᱚᱧᱪᱚ ᱯᱩᱨᱤ ᱨᱮᱵᱚᱱ ᱛᱟᱦᱮᱱᱟ ᱚᱱᱟ, ᱚᱱᱟ ᱡᱤᱱᱤᱥ ᱜᱮ ᱵᱟᱝ ᱛᱟᱦᱮᱱ ᱛᱟᱵᱚᱱᱟ ᱾
ᱦᱮᱸ ᱾
ᱦᱳᱭ, ᱟᱫᱚ ᱚᱱᱱᱟ ᱞᱮᱠᱟ ᱜᱮ ᱜᱚᱝᱠᱮ ᱮᱸᱫ ᱢᱮᱱ ᱟᱞᱤᱧ ᱚᱠᱟ ᱞᱮᱠᱟᱛᱮ ᱱᱤᱭᱟᱹ ᱵᱚᱱ ᱵᱚᱱᱫᱚ ᱞᱮᱠᱷᱟᱱ ᱢᱟᱥᱮ ᱟᱵᱮᱱ ᱠᱟᱹᱴᱤᱡ ᱠᱷᱟᱴ ᱠᱷᱟᱴᱚ ᱢᱟᱪᱷᱟᱛᱮ ᱠᱟᱹᱴᱤᱡ ᱮᱸᱜ ᱨᱚᱲ ᱥᱟᱰᱮᱭᱟᱜ ᱵᱮᱱ ᱾
ᱟᱞᱤᱧᱟᱜ ᱢᱚᱱᱮ ᱛᱮᱫᱚ ᱟᱨᱠᱤ ᱦᱮᱸ ᱟᱹᱞᱤᱧ ᱡᱟᱦᱟᱸ ᱛᱤᱱᱟᱹᱜ ᱞᱤᱧ ᱟᱹᱠᱤᱞ ᱜᱮᱭᱟᱱ ᱠᱟᱱᱟ ᱥᱮ ᱟᱹᱞᱤᱧ ᱡᱟᱦᱟᱸ ᱛᱤᱱᱟᱹᱜ ᱞᱤᱧ ᱱᱟᱯᱟᱢ ᱦᱮᱸ ᱱᱤᱛᱳᱜ ᱛᱮ ᱟᱞᱤᱧ ᱵᱟᱦᱨᱮ ᱠᱚᱨᱮᱱᱟᱜ ᱟᱹᱞᱤᱧ ᱫᱚ ᱱᱤᱭᱟᱹ ᱜᱮᱞᱤᱧ ᱞᱟᱹᱭᱟ ᱡᱮ ᱱᱚᱸᱜᱼᱚᱭ ᱡᱮ ᱱᱚᱸᱜᱼᱚᱭ ᱡᱮ ᱟᱛᱳ ᱴᱚᱞᱟ ᱠᱚᱨᱮ ᱦᱩᱭᱩᱜ ᱠᱟᱱᱟ ᱢᱮᱴᱮᱜ ᱟᱛᱩ ᱫᱚ ᱟᱵᱤᱱ ᱵᱤᱱ ᱞᱮᱭ ᱠᱮᱜ ᱞᱮᱠᱟ ᱡᱮ ᱢᱟᱺᱡᱷᱤ ᱢᱟᱯᱟᱡᱷᱤ ᱠᱚᱛᱮ ᱵᱚᱱ ᱛᱚᱞ ᱠᱟᱫᱟ ᱥᱮ ᱢᱟᱺᱡᱷᱤ ᱢᱟᱯᱟᱡᱷᱤ ᱢᱮᱱᱟᱜ ᱠᱚᱛᱟ ᱵᱚᱱᱟ ᱦᱮᱸᱥᱮ ᱟᱵᱚ ᱡᱮ ᱱᱩᱝᱠᱩ ᱢᱟᱺᱡᱷᱤ ᱢᱟ ᱡᱷᱤ ᱠᱚ ᱢᱮᱱᱟᱜ ᱠᱚᱣᱟ ᱦᱮ ᱫᱤᱥᱚᱢ ᱯᱟᱨᱜᱟᱱᱟ ᱢᱮᱱᱟᱜ ᱠᱚᱛᱟ ᱵᱚᱱᱟ ᱦᱮᱸ ᱩᱝᱠᱩ ᱡᱮ ᱡᱟᱸᱦᱟᱸᱭ ᱞᱟ ᱞᱟᱹᱴᱷᱩ ᱞᱟᱹᱴᱷᱩ ᱤᱭᱟᱹ ᱠᱚ ᱢᱮᱱᱟᱜ ᱠᱚ ᱛᱟᱵᱚᱱᱟ ᱡᱟᱸᱦᱟᱸᱭ ᱢᱟᱹᱡᱷᱤ ᱢᱟᱯᱟᱡᱷᱤ ᱠᱚ ᱩᱝᱠᱩ ᱩᱝᱠᱩ ᱱᱤᱭᱟᱹ ᱦᱟᱛᱟᱣ ᱞᱟᱜᱟᱣ ᱠᱚᱣᱟ ᱩᱱᱠᱩᱣᱟᱜ ᱛᱤᱨᱮ ᱡᱮ ᱱᱤᱭᱟᱹ ᱠᱚᱫᱚ ᱵᱚᱱᱫᱚ ᱫᱚ ᱤᱭᱟᱹ ᱠᱟᱱ ᱛᱟᱵᱚᱱ ᱞᱟᱹᱠᱛᱤ ᱠᱟᱱ ᱛᱟᱵᱚᱱᱟ ᱦᱮᱸ ᱱᱤᱭᱟᱹ ᱡᱚᱛᱚ ᱦᱚᱲ ᱡᱚ ᱦᱮᱸ ᱡᱚᱛᱚ ᱟᱛᱩ ᱨᱮ ᱡᱚᱛᱚ ᱤᱭᱟᱹᱨᱮ ᱡᱚᱛᱚ ᱢᱟᱹᱡᱷᱤ ᱢᱟᱯᱟᱡᱷᱤ ᱱᱤᱭᱟᱹ ᱤᱭᱟᱹ ᱦᱟᱛᱟᱣ ᱞᱟᱜᱟᱣ ᱠᱚᱣᱟ ᱱᱤᱭᱟᱹ ᱱᱟᱜ ᱤᱭᱟᱹ ᱦᱮᱸ ᱡᱚᱛᱚ ᱦᱟᱛᱟ ᱞᱟᱜᱟᱶ ᱠᱚ ᱩᱱᱠᱩ ᱫᱟᱭᱤᱛᱛᱚ ᱦᱮᱸ ᱟᱸᱜᱤᱵᱷᱟᱨ ᱦᱟᱛᱟ ᱞᱟᱜᱟᱣ ᱠᱚ ᱛᱟᱵᱚᱱᱟ ᱦᱮᱸ ᱡᱮ ᱢᱟᱱᱮ ᱤᱭᱟᱹ ᱨᱮᱱᱟᱜ ᱱᱤᱭᱟᱹ ᱠᱚ ᱵᱚᱱᱫᱚ ᱨᱮᱱᱟᱜ ᱱᱤᱭᱟᱹ ᱠᱚ ᱩᱝᱠᱩ ᱡᱟᱦᱟᱸᱭ ᱢᱟᱱᱮ ᱥᱚᱴᱷᱤᱠ ᱢᱟᱱᱮ ᱚ ᱚ ᱰᱟᱦᱟᱨ ᱩᱫᱩᱜ ᱨᱮᱱᱟᱜ ᱦᱮᱸ ᱛᱚ ᱱᱤᱝ ᱠᱟᱹ ᱜᱮ ᱢᱟᱱᱮ ᱱᱚᱝᱠᱟ ᱤᱭᱟᱹ ᱢᱮᱱᱟᱜᱼᱟ ᱡᱮ ᱱᱤᱝᱠᱟᱹ ᱠᱟᱛᱮᱜ ᱦᱮᱸ ᱟᱨ ᱟᱨ ᱫᱚᱥᱟᱨ ᱫᱚ ᱦᱩᱭᱩᱜ ᱠᱟᱱᱟ ᱟᱵᱚᱨᱮᱱ ᱡᱟᱦᱟᱸᱭ ᱠᱚ ᱦᱤᱡᱩᱜ ᱠᱟᱱᱟ ᱯᱚᱨᱮ ᱨᱮᱱ ᱮ ᱤᱭᱟᱹ ᱛᱟᱠᱚ ᱚᱝᱠᱚ ᱦᱮᱸ ᱩᱱᱠᱩ ᱥᱮ ᱡᱮᱢᱚᱱ ᱟᱞᱤᱧ ᱜᱮ ᱡᱮᱢᱚᱱ ᱟᱞᱤᱧ ᱡᱮᱢᱚᱱ ᱱᱚᱸᱜᱼᱚᱭ ᱞᱤᱧ ᱛᱟᱦᱮᱸᱱ ᱜᱮ ᱵᱟᱦᱟᱨᱮ ᱫᱤᱥᱚᱢ ᱨᱮ ᱥᱮ ᱵᱟᱦᱟᱨᱮ ᱫᱤᱥᱚᱢ ᱵᱚᱞ ᱵᱟᱡᱟᱨ ᱫᱤᱥᱚᱢ ᱨᱮᱞᱤᱧ ᱛᱟᱦᱮᱸᱱ ᱠᱟᱱᱟ, ᱦᱮ ᱟᱞᱤᱧ ᱛᱚ ᱠᱚᱢ ᱠᱚᱢ ᱞᱤᱧ ᱪᱟᱞᱟᱜ ᱠᱟᱱᱟ ᱫᱤᱥ ᱢᱟᱱᱮ ᱟᱛᱩ ᱫᱤᱥᱚᱢ ᱫᱚ ᱟᱛᱩ ᱫᱤᱥᱚᱢ ᱞᱤᱧ ᱪᱟᱞᱟᱜ ᱠᱟᱱᱟ ᱢᱟᱱᱮ ᱟᱞᱤᱧ ᱫᱚ ᱠᱚᱢ ᱞᱤᱧ ᱵᱩ ᱡᱟ ᱥᱮ ᱠᱚᱢ ᱞᱤᱧ ᱵᱟᱲᱟᱭᱟ ᱡᱮ ᱚᱱᱟ ᱟᱵᱚᱣᱟᱜ ᱞᱟᱭᱞᱟᱠᱪᱟᱨ ᱟᱵᱚᱣᱟᱜ ᱟᱵᱚᱣᱟᱜ ᱥᱟᱹᱶᱛᱟ ᱥᱚᱢᱟᱡᱽ ᱚᱱᱟ-ᱤᱭᱟᱹ ᱠᱚᱫᱚ ᱛᱟᱦᱚᱞᱮ ᱱᱚᱸᱜᱼᱚᱭ ᱡᱮ ᱡᱟᱦᱟᱸᱭ ᱠᱚᱠᱚ ᱦᱤᱡᱩᱜ ᱠᱟᱱᱟ ᱥᱮ ᱡᱟᱦᱟᱸᱭ ᱠᱚ ᱤᱭᱟᱹᱜ ᱠᱟᱱᱟ ᱩᱝᱠᱩ ᱱᱤᱭᱟᱹ ᱠᱚ ᱫᱤ ᱤᱭᱟᱹ ᱫᱤᱭᱮ ᱞᱟᱹᱭ ᱩᱝᱠᱩ ᱱᱤᱭᱟᱹ ᱠᱚ ᱱᱤᱭᱮ ᱩᱫᱩᱜ ᱩᱫᱩᱜ ᱠᱟᱛᱮ ᱥᱮᱬᱟ ᱟᱠᱚ ᱦᱩᱭᱩᱜᱼᱟ ᱡᱟᱦᱟᱸᱭ ᱵᱚᱱ ᱩᱫᱩᱜ ᱠᱟᱛᱮ ᱵᱚᱱ ᱥᱮᱬᱟᱣ ᱠᱚᱣᱟ, ᱛᱟᱦᱞᱮ ᱠᱷᱟᱡ ᱜᱮ ᱱᱩᱠᱩᱣᱟᱜ ᱢᱚᱱᱮᱨᱮ ᱛᱟᱦᱮᱸᱱ ᱛᱟᱠᱚ ᱱᱤᱭᱟᱹ ᱫᱚ᱾
ᱦᱳᱭ ᱦᱳᱜ
ᱦᱮᱸ ᱦᱮᱸ᱾ ᱱᱤᱝᱠᱟᱹ ᱠᱟᱛᱮᱜ ᱜᱮ ᱜᱟᱱᱚᱜᱼᱟ ᱟᱨ ᱵᱟᱝᱠᱷᱟᱱ ᱫᱚ ᱟᱵᱚ ᱫᱚᱵᱚᱱ ᱦᱤᱲᱤᱧ ᱪᱟᱵᱟᱭᱟ ᱡᱷᱚᱛᱚ ᱜᱮ᱾
ᱟᱹᱰᱤ ᱱᱟᱯᱟᱭ ᱠᱟᱛᱷᱟ ᱫᱚ ᱞᱟᱹᱭ ᱫᱚᱵᱚᱱ ᱞᱟᱹᱭ ᱠᱟᱫᱟ ᱟᱫᱚ ᱢᱮᱱᱠᱷᱟᱱ ᱮᱸᱜ ᱢᱮᱱᱫᱟᱞᱤᱧ ᱱᱚᱣᱟ ᱜᱮ ᱱᱟᱸᱜ ᱟᱵᱚ ᱡᱟᱦᱟᱸ ᱞᱮᱠᱟ ᱱᱟᱸᱜ ᱟᱵᱚᱱᱟᱜ ᱢᱟᱱᱮ ᱞᱟᱹᱭᱨᱮ ᱡᱟᱦᱟᱸ ᱞᱮᱠᱟᱞᱤᱧ ᱵᱩᱡ ᱠᱮᱫᱟ ᱱᱚᱸᱜᱼᱚᱭ ᱡᱮ ᱟᱵᱚ ᱡᱟᱦᱟᱸ ᱦᱟᱸᱢᱤᱫᱴᱤᱝ ᱟᱹᱛᱩᱳ ᱪᱟᱪᱞᱟᱣ ᱞᱟᱹᱜᱤᱫ ᱢᱤᱫᱴᱮᱱ ᱢᱟᱹᱡᱷᱤ ᱢᱟᱯᱟᱡᱷᱤ ᱛᱟᱦᱮᱸᱱ ᱛᱟᱵᱚᱱᱟᱭ ᱚᱱᱟ ᱥᱟᱶᱨᱮ ᱟᱨᱚ ᱠᱚ ᱛᱟᱦᱮᱸᱱᱟ ᱵᱚᱸᱜᱟ ᱵᱩᱨᱩ ᱞᱟᱹᱜᱤᱫ ᱵᱚᱱ ᱫᱚᱦᱚ ᱠᱟᱠᱚᱣᱟ ᱢᱮᱱᱫᱚ ᱱᱟᱭᱠᱮ ᱛᱟᱣ ᱠᱩᱰᱟᱹᱢ ᱱᱟᱭᱠᱮ ᱱᱟᱭᱠᱮ ᱠᱩᱵᱚᱱ ᱫᱚᱦᱚ ᱠᱚᱣᱟ ᱟᱨ ᱮᱸᱜ ᱢᱮᱱᱫᱚ ᱢᱟᱹᱱᱢᱤ ᱥᱟᱡᱟᱣ ᱜᱩᱪᱷᱟᱹᱣ ᱞᱟᱹᱜᱤᱫᱵᱚᱱ ᱫᱚᱦᱚ ᱠᱟᱠᱚᱣᱟ ᱜᱚᱰᱮᱛ᱾
ᱦᱮᱸ ᱦᱮᱸ᱾
ᱦᱳᱭ ᱜᱚᱝᱠᱮ ᱚᱱᱮ ᱚᱱᱠᱟᱜ ᱜᱮ ᱟᱵᱤᱱ ᱡᱟᱦᱟᱸ ᱞᱮᱠᱟᱵᱤᱱ ᱞᱟᱹᱭ ᱠᱮᱫᱟ ᱱᱩᱜ ᱩᱱᱠᱩ